ᱟ ᱟᱸᱡᱚᱢ ᱧᱟᱢᱚᱜ ᱠᱟᱱᱟ?
ᱦᱮᱸ ᱡᱚᱦᱟᱨ ᱜᱮ ᱜᱚᱢᱠᱮ ᱦᱮᱸ ᱟᱸᱡᱚᱢ ᱧᱟᱢᱚᱜ ᱠᱟᱱᱟ᱾
ᱦᱮᱸ ᱡᱚᱦᱟᱨ ᱜᱮ, ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱦᱮᱸ ᱜᱚᱝᱠᱮ ᱱᱤᱛ ᱫᱷᱟᱹᱨᱤᱡ ᱫᱚ ᱦᱟᱸᱜ ᱠᱟᱹᱢᱤ ᱫᱚ ᱚᱲᱟᱜ ᱨᱮᱱᱟᱜ ᱜᱮ ᱪᱟᱥ ᱠᱟᱹᱢᱤ ᱜᱮ ᱠᱟᱹᱢᱤ ᱦᱩᱭᱩᱜ ᱠᱟᱱᱟ᱾
ᱟᱪᱪᱷᱟ᱾ ᱛᱟᱦᱚᱞᱮ ᱜᱚᱢᱠᱮ ᱡᱚᱢ ᱵᱟᱲᱟ ᱠᱚᱫᱚ ᱦᱳᱭᱱᱟ ᱥᱮ ᱵᱟᱝ?
ᱦᱮᱸ ᱜᱚᱝᱠᱮᱻ ᱡᱚᱢ ᱵᱟᱲᱟ ᱫᱚ ᱦᱩᱭ ᱟᱠᱟᱱ ᱜᱮᱭᱟ ᱱᱤᱛ ᱫᱷᱟᱵᱤᱡ ᱫᱚ᱾
ᱟᱪᱪᱷᱟ ᱮᱜ᱾ ᱟᱨ ᱚᱲᱟᱜ ᱠᱚᱨᱮ ᱫᱚ ᱪᱮᱫ ᱞᱮᱠᱟ ᱢᱮᱱᱟᱜ ᱯᱮᱭᱟ?
ᱦᱮᱸ ᱚᱲᱟᱜ ᱠᱚᱨᱮ ᱫᱚ
ᱮᱠᱫᱚᱢ ᱱᱟᱯᱟᱭ ᱵᱟᱲᱟ ᱫᱚ ᱛᱟᱦᱮᱸ ᱞᱟᱹᱠᱛᱤᱜ ᱠᱟᱱ ᱜᱮᱭᱟ᱾
ᱛᱟᱦᱚᱞᱮ ᱜᱚᱝᱠᱮ ᱟᱯᱮ ᱥᱮᱫ ᱫᱚ ᱷᱟᱸᱜ ᱱᱚᱝᱠᱟ ᱪᱟᱥ ᱠᱟᱹᱢᱤ ᱠᱚᱫᱚ ᱛᱤᱱ ᱥᱟᱺᱜᱤᱱ ᱠᱟᱜ ᱛᱮᱠᱚ?
ᱪᱟᱥᱼᱵᱟᱥ ᱵᱚᱞᱛᱮ ᱟᱞᱮ ᱥᱮᱫ ᱢᱟᱛᱚ ᱵᱤᱨ ᱫᱤᱥᱚᱢ ᱠᱟᱱᱟ, ᱛᱳ ᱟᱞᱮ ᱥᱮᱫ ᱫᱚ ᱟᱨ ᱠᱟᱹᱡ ᱞᱮᱴ ᱧᱚᱜ ᱛᱮ ᱫᱟᱜ ᱡᱚᱨᱚᱭ ᱜᱮᱭᱟ, ᱟᱫᱚ ᱟᱞᱮ ᱫᱚ ᱨᱚᱦᱚᱭ ᱠᱚᱫᱚ ᱟᱹᱰᱤ ᱜᱮ ᱵᱟᱠᱤ ᱢᱮᱱᱟᱜ ᱛᱟᱞᱮᱭᱟ᱾ ᱢᱤᱛ ᱵᱟᱨ ᱡᱟᱞᱮ ᱨᱚᱦᱚᱭ ᱵᱟᱲᱟ ᱠᱮᱫᱟ ᱚᱱᱟᱜᱮ᱾ ᱟᱯᱮ ᱥᱮᱫ ᱫᱚ ᱪᱮᱫ ᱨᱚᱦᱚᱭ ᱦᱩᱭᱩᱜ ᱪᱤᱠᱟᱯᱮ ᱨᱚᱦᱚᱭ ᱵᱟᱲᱟᱭ ᱫᱟ ᱥᱮ ᱵᱟᱝ?
ᱦᱮᱸ ᱨᱚᱦᱚᱭ ᱠᱟᱹᱢᱤ ᱞᱟᱹᱭ ᱛᱮᱫᱚ ᱦᱟᱸᱜ ᱱᱚᱜᱚᱭ ᱦᱟᱞᱮ ᱦᱟᱞᱮ ᱜᱮᱞᱮ ᱨᱚᱦᱚᱭ ᱞᱮ ᱮᱦᱚᱵ ᱟᱠᱟᱫᱟ ᱦᱟᱸᱜ᱾ ᱢᱟᱱᱮ ᱩᱱ ᱥᱚᱢᱚᱭ ᱢᱟ ᱚᱱᱠᱟ ᱫᱟᱜ ᱡᱟᱹᱲᱤ ᱦᱩᱭ ᱠᱟᱱ ᱨᱮᱦᱚᱸ ᱠᱷᱮᱛ ᱠᱚᱨᱮ ᱫᱟᱜ ᱛᱟᱦᱮᱸ ᱠᱟᱱ ᱦᱚᱸ ᱚᱱᱰᱮ ᱚᱱᱠᱟ ᱥᱤᱛ ᱛᱩᱝ ᱠᱮᱫ ᱠᱷᱟᱱ ᱫᱟᱜ ᱠᱚᱫᱚ ᱟᱨᱚ ᱞᱟᱛᱟᱨ ᱥᱮᱫ ᱜᱮ ᱟᱸᱲᱜᱳ ᱪᱟᱞᱟᱣ ᱮᱱᱟ᱾ ᱟᱫᱚ ᱦᱟᱸᱜ ᱠᱷᱮᱛ ᱠᱚ ᱥᱤ ᱠᱚ ᱵᱟᱝ ᱦᱩᱭ ᱞᱮᱱᱟ᱾
ᱟᱪᱪᱷᱟ᱾
ᱱᱚᱜᱼᱚᱭ ᱦᱟᱞᱮ ᱦᱟᱞ ᱜᱮ ᱦᱟᱸᱜ ᱫᱟᱜ ᱡᱚᱨᱚᱜ ᱠᱟᱱᱛᱮ ᱟᱫ ᱥᱤ ᱠᱟᱹᱢᱤ ᱠᱚᱫᱚ ᱟᱨᱟᱢᱷᱵᱚ ᱠᱟᱛᱮ ᱨᱚᱦᱚᱭ ᱠᱚᱠᱚ ᱨᱚᱦᱚᱭ ᱫᱟᱠᱚ᱾
ᱟᱪᱪᱷᱟ ᱛᱟᱞᱦᱮ ᱜᱚᱝᱠᱮ ᱟᱯᱮᱥᱮᱫ ᱫᱚ ᱵᱤᱨ ᱫᱤᱥᱚᱢ ᱠᱟᱱᱟ ᱥᱮ ᱵᱤᱞᱟᱹᱫ ᱫᱤᱥᱚᱢ ᱠᱟᱱᱟ?
ᱦᱮᱸ ᱟᱞᱮ ᱫᱚ ᱵᱤᱨ ᱫᱤᱥᱚᱢ ᱦᱚᱸ ᱵᱟᱝ ᱟᱨ ᱵᱤᱞᱟᱹᱛ ᱫᱤᱥᱚᱢ ᱦᱚᱸ ᱵᱟᱝ, ᱟᱞᱮ ᱫᱚ ᱦᱟᱸᱜ ᱱᱟᱢᱟᱞ ᱫᱤᱥᱚᱢ ᱠᱟᱱᱟᱞᱮ᱾
ᱡᱮ ᱱᱟᱢᱟᱞ ᱫᱤᱥᱚᱢ!
ᱦᱳᱭ ᱦᱳᱭ᱾
ᱟᱪᱪᱷᱟ᱾ ᱟᱜ ᱛᱟᱞᱦᱮ ᱟᱯᱮ ᱚᱱᱛᱮ ᱫᱚ ᱪᱮᱫᱠᱟ ᱛᱤᱱ ᱫᱷᱟᱣ ᱯᱮ ᱪᱟᱥ ᱜᱤᱭᱟ ᱢᱤᱫ ᱫᱷᱟᱣ ᱵᱟᱨ ᱫᱷᱟᱣ?
ᱦᱳᱭ ᱟᱞᱮ ᱥᱮᱫ ᱢᱟ ᱪᱟᱥᱫᱚ ᱵᱟᱨ ᱫᱷᱟᱣ ᱞᱮ ᱪᱟᱥᱟ᱾ ᱟᱨ ᱚᱱᱟ ᱵᱮᱜᱚᱨ ᱦᱚᱸ ᱟᱹᱞᱩ, ᱯᱮᱸᱭᱟᱡᱽ ᱟᱫᱚ ᱚᱱᱟ ᱟᱱᱟᱪ ᱯᱟᱛᱤ ᱠᱚᱦᱚᱸ ᱪᱟᱥ ᱦᱩᱭᱩᱜᱼᱟ ᱟᱞᱮᱥᱮᱫ ᱫᱚ ᱾
ᱟᱪᱪᱷᱟ ᱟᱹᱰᱤ ᱜᱮ- ᱟᱫ ᱛᱟᱦᱞᱮ ᱟᱯᱮ ᱫᱚ ᱥᱩᱫᱩ ᱢᱟᱱᱮ ᱪᱮᱫᱠᱟ ᱢᱟᱱᱮ ᱳᱲᱟᱜ ᱞᱟᱜᱤᱫ ᱯᱮ ᱪᱟᱥ ᱜᱮᱭᱟ ᱥᱮ ᱦᱟᱴ ᱠᱚᱨᱮ ᱯᱮ ᱤᱫᱤ ᱜᱮᱭᱟ ᱟᱠᱷᱨᱤᱧ ᱞᱟᱹᱜᱤᱫ ᱪᱮᱫ- ᱠᱟᱯᱮ ᱪᱟᱥ ᱜᱮᱭᱟ?
ᱦᱳᱭ ᱦᱳᱭ ᱮᱠᱫᱚᱢ ᱟᱹᱰᱤ ᱡᱚᱛᱷᱟᱛ ᱠᱩᱠᱞᱤ ᱵᱤᱱ ᱫᱚᱷᱚ ᱠᱟᱫᱟ ᱜᱚᱝᱠᱮ᱾ ᱠᱟᱛᱷᱟᱡ ᱫᱚ ᱦᱟᱸᱜ ᱟᱞᱮ ᱫᱚ ᱡᱚᱢ ᱞᱟᱹᱜᱤᱫ ᱦᱚᱸᱞᱮ ᱪᱟᱥ ᱜᱮᱭᱟ ᱢᱮᱱᱠᱷᱟᱱ ᱡᱚᱢ ᱠᱷᱚᱱᱟᱜ ᱵᱟᱹᱲᱛᱤ ᱫᱚ ᱟᱹᱷᱨᱤᱧ ᱞᱟᱹᱜᱤᱫ ᱜᱮᱞᱮ ᱪᱟᱥ ᱟᱞᱮ ᱫᱚ᱾
ᱟᱪᱪᱷᱟ, ᱦᱮᱸ ᱥᱟᱹᱨᱤ ᱜᱮ ᱢᱟᱱᱮ ᱦᱩᱲᱳ ᱠᱚ ᱪᱟᱥ ᱠᱚ ᱠᱷᱚᱱ ᱫᱚ ᱤᱧ ᱫᱩᱧ ᱢᱚᱱᱮᱭᱟ ᱡᱮ ᱥᱚᱵᱡᱤ ᱨᱮᱜᱮ ᱵᱮᱥᱤ ᱯᱨᱚᱯᱷᱤᱴ ᱫᱚ ᱢᱮᱱᱟᱜᱼᱟ ᱦᱮᱸ ᱥᱮ ᱵᱟᱝ ᱜᱚᱝᱠᱮ?
ᱦᱳᱭ ᱦᱳᱭ᱾ ᱪᱮᱫᱟᱜ ᱵᱟᱝ ᱥᱚᱵᱡᱤ ᱨᱮᱫ ᱞᱟᱹᱭ ᱜᱟᱱᱚᱜᱼᱟ ᱡᱟᱸᱦᱟ ᱫᱚ ᱡᱚᱠᱦᱚᱱ ᱫᱟᱲᱮ ᱦᱟᱲᱟ ᱵᱩᱨᱩ ᱚᱠᱛᱚ ᱦᱟᱛᱟᱣ ᱟᱭ᱾ ᱟᱨ ᱡᱚᱠᱷᱚᱱ ᱩᱱ ᱫᱚ ᱦᱟᱸᱜ, ᱯᱷᱳᱞᱳᱱ ᱥᱮ ᱡᱚᱲ ᱮᱢ ᱞᱮᱱᱠᱷᱟᱱ ᱜᱮ ᱟᱫᱳ ᱫᱤᱱᱟ. ᱢ ᱜᱮ ᱟᱫ ᱦᱟᱸᱜ ᱠᱷᱮᱛ ᱨᱮ ᱠᱷᱟᱴᱟᱣ ᱦᱩᱭᱩᱜᱼᱟ᱾ ᱫᱤᱱᱟᱹᱢ ᱜᱮ ᱜᱚᱜ ᱦᱩᱭᱩᱜᱼᱟ ᱵᱟᱡᱟᱨ ᱛᱮ᱾
ᱮᱠᱫᱚᱢ ᱥᱟᱹᱨᱤ ᱜᱮ ᱜᱚᱝᱠᱮ ᱟᱹᱰᱤ ᱱᱟᱯᱟᱭ ᱠᱟᱛᱷᱟᱢ ᱞᱟᱹᱭ ᱠᱮᱫᱟ᱾ ᱛᱟᱦᱞᱮ ᱜᱚᱝᱠᱮ ᱟᱯᱮ ᱥᱮᱫ ᱫᱚ ᱪᱮᱫᱠᱟ ᱵᱟᱦᱟ ᱥᱚᱨᱦᱟᱭ ᱠᱚ ᱪᱮᱫᱠᱟ ᱦᱩᱭᱩᱜ ᱜᱮᱭᱟ?
ᱦᱮᱸ ᱵᱟᱦᱟ ᱥᱚᱨᱦᱟᱭ ᱫᱚ ᱱᱚᱜ ᱱᱚᱱᱠᱟ ᱵᱷᱟᱜᱮ ᱜᱮ ᱦᱩᱭᱩᱜᱼᱟ ᱞᱟ. ᱭ ᱫᱟᱨᱮ ᱥᱟᱠᱟᱢ ᱠᱚ ᱧᱩᱨ ᱠᱟᱛᱮᱫ ᱱᱟᱣᱟ ᱥᱟᱠᱟᱢ ᱠᱚ ᱥᱟᱜᱮᱱ ᱚᱜᱼᱟ᱾ ᱵᱟᱦᱟ ᱵᱟᱦᱟ ᱵᱚᱸᱜᱟ
ᱟᱪᱪᱷᱟ, ᱜᱚᱢᱠᱮ ᱟᱢᱟᱜ ᱢᱚᱱᱮ ᱦᱩᱭᱩᱜ ᱠᱟᱱᱟ ᱠᱟᱹᱡ ᱴᱟᱣᱟᱨ ᱯᱨᱚᱵᱞᱮᱢ ᱢᱮᱱᱟᱜ ᱛᱟᱢᱟ ᱵᱷᱚᱭᱮᱥ ᱠᱟᱹᱡ ᱡᱷᱟᱯᱥᱟ ᱡᱷᱟᱯᱥᱟ ᱟᱸᱡᱚᱢᱚᱜ ᱠᱟᱱ ᱛᱟᱢᱟ᱾
ᱟᱪᱪᱷᱟ ᱟᱪᱷᱟ, ᱦᱳᱭ ᱟᱫᱚ ᱦᱟᱸᱜ ᱱᱚᱱᱛᱮ ᱠᱟᱹᱴᱤᱡ ᱫᱟᱜ ᱡᱟᱹᱲᱤ ᱠᱚ ᱦᱩᱭᱩᱜ ᱠᱟᱱᱟ ᱛᱚ ᱚᱱᱟ ᱠᱷᱟᱹᱛᱤᱨ ᱢᱚᱱᱮ ᱦᱳᱭᱳᱜ ᱠᱟᱱᱟ ᱚᱝᱠᱟ ᱴᱟᱣᱟᱨ ᱠᱚ ᱠᱟᱹᱴᱤᱡ ᱱᱮᱴᱣᱟᱨᱠ ᱯᱨᱵᱽᱞᱮᱢ ᱦᱩᱭᱩᱜ ᱠᱟᱱᱟ᱾
ᱦᱮᱸ ᱱᱤᱛᱳᱜ ᱠᱟᱹᱡ ᱯᱚᱨᱤᱥᱠᱟᱨ ᱧᱚᱜ ᱟᱸᱡᱚᱢᱚᱜ ᱠᱟᱱᱟ᱾
ᱟᱪᱪᱷᱟ ᱟᱪᱪᱷᱟ
ᱦᱮᱸ ᱞᱮᱛᱳᱜ ᱴᱷᱤᱠ ᱜᱮᱭᱟ᱾ ᱟᱱᱮ ᱪᱮᱠᱠᱟᱢ ᱞᱟᱹᱭ ᱠᱮᱫᱟ ᱟᱯᱮ ᱥᱮᱫ ᱪᱮᱜᱠᱟ ᱵᱟᱦᱟ ᱥᱚᱨᱦᱟᱭ ᱪᱮᱜᱠᱟ ᱦᱩᱭᱩᱜ ᱜᱮᱭᱟ?
ᱵᱟᱦᱟᱥ, ᱵᱟᱦᱟ ᱥᱚᱲᱦᱟᱭ ᱰᱚ ᱦᱟᱸᱜ ᱵᱟᱦᱟ ᱫᱚ ᱱᱩᱱ ᱥᱚᱢᱚᱭ ᱦᱩᱭᱩᱜ-ᱟ ᱡᱟᱦᱟᱸ ᱫᱚ ᱱᱚᱜ-ᱚᱭ ᱰᱟᱞᱮ ᱥᱟᱠᱟᱢ ᱠᱚ ᱧᱩᱨ ᱠᱟᱛᱮᱜ ᱱᱟᱣᱟ ᱱᱟᱶᱟ ᱥᱟᱠᱟᱢ ᱠᱚ ᱥᱟᱜᱮᱱᱚᱜ-ᱟ ᱡᱚᱜ ᱢᱟᱱᱮ ᱵᱟᱦᱟᱜ-ᱟ ᱩᱱ ᱥᱩᱢᱟᱹᱭ ᱜᱮ ᱵᱟᱦᱟ ᱵᱚᱸᱜᱟ ᱯᱚᱨᱚᱵᱽ ᱰᱚ ᱦᱟᱸᱜ ᱦᱩᱭᱩᱜ-ᱟ ᱟᱞᱮ ᱥᱮᱫ ᱰᱚ᱾
ᱟᱪᱪᱷᱟ ᱟᱪᱪᱷᱟ᱾ ᱛᱟᱦᱞᱮ ᱟᱯᱮ ᱪᱮᱜᱠᱟ ᱢᱟᱱᱮ ᱵᱟᱦᱟ ᱥᱮ ᱥᱚᱨᱦᱟᱭ ᱨᱮ ᱟᱠᱟ ᱥᱩᱢᱟᱹᱭ ᱵᱮᱥᱤ ᱯᱮᱲᱟ ᱠᱚᱯᱮ ᱱᱮᱣᱛᱟ ᱠᱚᱜᱮᱭᱟ?
ᱟᱞᱮ ᱫᱚ ᱦᱟᱸᱜ ᱞᱮᱭ ᱞᱮᱠᱷᱟᱱ ᱱᱚᱜ-ᱚᱭ ᱵᱟᱦᱟ ᱥᱩᱢᱚᱡ ᱜᱮ ᱵᱟᱹᱲᱛᱤ ᱠᱟᱭᱛᱮ ᱯᱮᱲᱟ ᱠᱚᱫᱚ ᱞᱮ ᱱᱮᱣᱛᱟ ᱠᱚᱣᱟ᱾
ᱟᱪᱪᱷᱟ ᱢᱟᱱᱮ ᱵᱟᱦᱟ ᱨᱮᱜᱮ ᱟᱹᱰᱤ ᱢᱟᱱᱮ ᱡᱟᱸᱠ ᱡᱚᱢᱚᱠ ᱦᱩᱭᱩᱜ ᱜᱮᱭᱟ ᱟᱹᱰᱤ ᱯᱮ ᱨᱟᱹᱥᱠᱟᱹᱭ ᱜᱮᱭᱟ ᱦᱮᱸᱥᱮ?
ᱦᱳᱭ ᱦᱳᱭ, ᱪᱮᱫᱟᱜ ᱵᱟᱝ ᱦᱟᱸᱜ ᱥᱚᱨᱦᱟᱭ ᱨᱮᱫᱚ ᱱᱚᱝᱠᱟ ᱫᱚ ᱵᱟᱝ ᱦᱩᱭᱩᱜ-ᱟ ᱪᱮᱫᱟᱜ ᱥᱟᱱᱟᱢ ᱠᱚᱜᱮ ᱟᱞᱮᱭᱟᱜ ᱟᱞᱮ ᱚᱱᱛᱮ ᱰᱚ ᱦᱟᱸᱜ ᱱᱚᱣᱟ ᱠᱟᱹᱞᱤ ᱯᱩᱡᱟᱹ ᱥᱚᱢᱚᱭ ᱜᱮᱠᱚ ᱥᱚᱨᱦᱟᱭᱚᱜ-ᱟ ᱦᱮᱸ ᱵᱟᱝ ᱟᱞᱮ ᱚᱱᱛᱮ ᱫᱚ, ᱟᱫᱚ ᱩᱱᱴᱮᱱ ᱚᱱᱟ ᱠᱷᱟᱹᱴᱤᱨ ᱛᱮ ᱟᱫᱚ ᱱᱚᱝᱠᱟ ᱦᱟᱸᱜ ᱯᱮᱲᱟ ᱠᱚ ᱠᱚᱫᱚ ᱵᱟᱝᱠᱚ ᱦᱤᱡᱩᱜ-ᱟ, ᱥᱟᱱᱟᱢ ᱠᱚ ᱜᱮ ᱟᱛᱩ ᱨᱮᱱᱟᱜ ᱜᱮ ᱥᱚᱨᱦᱟᱭ ᱠᱚᱠᱚ ᱢᱟᱱᱟᱣᱟ ᱵᱟᱝ᱾
ᱚᱱᱟ ᱫᱚ ᱥᱚᱲᱦᱟᱭ ᱰᱚ ᱚᱱᱠᱟ ᱡᱟᱸᱠ ᱡᱚᱢᱚᱠ ᱫᱚ ᱵᱟᱝ ᱦᱩᱭᱩᱜ ᱛᱟᱞᱮᱭᱟ ᱦᱟᱸᱜ, ᱯᱮᱲᱟ ᱠᱚᱫᱚ ᱵᱟᱞᱮ ᱟᱹᱜᱩ ᱠᱚᱣᱟ᱾ ᱱᱚᱜ-ᱚᱭ ᱵᱟᱦᱟ ᱵᱚᱸᱜᱟ ᱯᱚᱨᱚᱵᱽ ᱨᱮᱜᱮ ᱞᱟᱹᱭ ᱜᱟᱱᱚᱜ-ᱟ ᱟᱹᱰᱤ ᱡᱟᱸᱠ ᱡᱚᱢᱚᱠ ᱯᱮᱲᱟ ᱠᱚ ᱥᱟᱸᱜᱮ ᱜᱮᱞᱮ ᱱᱮᱣᱴᱟ ᱟᱹᱜᱩ ᱠᱚᱣᱟ᱾
ᱮᱠᱫᱚᱢ ᱮᱠᱫᱚᱢ ᱥᱟᱹᱨᱤ ᱜᱮ ᱜᱮᱭᱟ ᱵᱳᱭᱦᱟ
ᱛᱟᱦᱚᱞᱮ ᱚᱝᱠᱟ ᱟᱯᱮ ᱥᱮᱫ ᱴᱚ
ᱦᱮᱸ ᱟᱸᱡᱚᱢᱜ ᱠᱟ, ᱪᱮ ᱮᱢ ᱞᱟᱹᱭ ᱠᱮᱫᱟ ᱜᱚᱝᱠᱮ?
ᱟᱯᱮ ᱥᱮᱫ ᱫᱚ ᱵᱟᱦᱟ ᱯᱚᱨᱚᱵᱽ ᱠᱚ ᱦᱩᱭᱩᱜ-ᱟ ᱥᱮ ᱵᱟᱝ?
ᱦᱮᱸ ᱟᱞᱮ ᱥᱮᱫ ᱵᱟᱦᱟ ᱥᱚᱨᱦᱟᱭ, ᱟ ᱱᱚᱣᱟ ᱠᱚᱫᱚ ᱦᱳᱭᱳᱜ ᱜᱮᱭᱟ᱾ ᱮᱸ ᱟᱞᱮ ᱥᱮᱫ ᱫᱚ ᱟᱞᱮ ᱥᱮᱫ ᱫᱚ ᱢᱮᱱᱞᱤ ᱚᱱᱟ ᱵᱟᱦᱟ ᱥᱚᱨᱦᱟᱭ ᱜᱮ ᱵᱤᱥᱤ ᱦᱳᱭᱳᱜ ᱜᱮᱭᱟ᱾ ᱢᱟᱜ-ᱢᱚᱬᱮ ᱠᱚᱫᱚ ᱟᱞᱮ ᱥᱮᱫ ᱫᱚ ᱵᱟᱝ ᱦᱩᱭᱩᱜ-ᱟ ᱢᱟᱱᱮ ᱟᱞᱮ ᱴᱷᱮᱱ ᱟᱞᱮ ᱟᱹᱛᱩ ᱨᱮᱫᱚ ᱵᱟᱝ ᱦᱩᱭᱩᱜ-ᱟ᱾ ᱟᱫᱚ ᱟᱞᱮ ᱫᱚ ᱵᱟᱦᱟ ᱵᱟᱦᱟ ᱟᱨ ᱥᱚᱨᱦᱟᱭ ᱜᱮ ᱟᱹᱰᱤ ᱫᱷᱩᱢᱫᱷᱟᱢ ᱛᱮᱞᱮ ᱯᱟᱞᱚᱱ ᱜᱮᱭᱟ᱾ ᱵᱟᱦᱟ ᱨᱮ ᱢᱟᱱᱮ ᱟᱞᱮ ᱴᱷᱮᱱ ᱫᱚ ᱵᱳᱞᱛᱮ ᱜᱮᱞᱮ ᱡᱚᱠᱷᱚᱱ ᱵᱟᱦᱟᱜ ᱟᱞᱮ ᱳ ᱵᱟᱭᱨᱮ ᱠᱷᱚᱱᱞᱮ ᱟᱹᱜᱩ ᱠᱚᱣᱟ ᱡᱮ ᱡᱟᱦᱟᱸᱭ ᱵᱷᱟᱜᱮ ᱨᱩᱥᱤᱠᱟ ᱠᱚ ᱢᱮᱱᱟᱜ ᱠᱚᱣᱟ ᱦᱮᱸ ᱥᱮ ᱩᱱᱠᱩ ᱞᱮ ᱟᱹᱜᱩ ᱠᱚᱣᱟ ᱟᱨ ᱚᱸᱰᱮ ᱟᱹᱰᱤ ᱡᱟᱠ ᱡᱚᱢᱚᱠ ᱛᱮ ᱮᱱᱮᱡ ᱥᱮᱨᱮᱧ ᱟᱹᱰᱤ ᱨᱟᱹᱥᱠᱟᱹ ᱦᱳᱭᱳᱜ ᱜᱮᱭᱟ᱾
ᱟᱪᱪᱷᱟ ᱟᱪᱪᱷᱟ᱾
ᱦᱳᱭ᱾
ᱛᱟᱦᱞᱮ ᱵᱟᱦᱟ ᱫᱚ ᱦᱟᱸᱜ ᱚᱠᱟ ᱞᱮᱠᱟ ᱦᱩᱭᱩᱜ-ᱟ ᱟᱯᱮ ᱥᱮᱫ ᱫᱚ ᱦᱟᱸᱜ ᱠᱟᱹᱴᱤᱜ ᱵᱤᱱ ᱵᱟᱰᱟᱭ ᱠᱷᱟᱱ ᱞᱮᱭ ᱥᱚᱫᱚᱨ ᱵᱤᱱ ᱥᱮ?
ᱵᱟᱦᱟ ᱵᱳᱞᱛᱮ ᱪᱮᱠᱠᱟ, ᱵᱟᱦᱟ ᱵᱳᱞᱛᱮ ᱟᱞᱮ ᱯᱮ ᱫᱤᱱ ᱦᱳᱭᱳᱜ ᱛᱟᱞᱮᱭᱟ᱾ ᱚᱵ ᱩᱢ ᱢᱟᱦᱟ ᱛᱟᱯᱚᱨ ᱥᱟᱹᱨᱫᱤ ᱢᱟᱦᱟ ᱛᱟᱯᱚᱨ ᱡᱟᱞᱮ ᱢᱟᱦᱟ, ᱡᱮ ᱯᱚᱛᱷᱚᱢ ᱫᱤᱱ ᱦᱤᱞᱳᱜ ᱫᱚ ᱡᱮ ᱩᱢ ᱢᱟᱦᱟ ᱦᱤᱞᱳᱜ ᱫᱚ ᱦᱮᱸ ᱥᱮ ᱩᱱ ᱦᱤᱞᱳᱜ ᱜᱤ ᱪᱮ ᱨᱩᱢ ᱞᱮ ᱰᱟᱠᱟᱣᱟ ᱟᱹᱭᱩᱵ ᱵᱮᱲᱟ ᱦᱮᱸᱥᱮ ᱪᱮᱫ ᱠᱚ ᱢᱟᱱᱮ ᱡᱷᱚᱛᱚ ᱠᱤᱪᱷᱩ ᱴᱷᱤᱠ-ᱴᱷᱟᱠ ᱢᱮᱱᱟᱜ ᱟᱥᱮ ᱵᱟᱝ᱾ ᱵᱚᱸᱜᱟ ᱰᱟᱠᱟᱣ ᱠᱟᱛᱮ ᱨᱩᱢ ᱰᱟᱠᱟ ᱠᱟᱛᱮ ᱞᱮ ᱠᱩᱞᱤ ᱠᱚᱣᱟ ᱛᱟᱨᱯᱚᱨᱮᱨ ᱫᱤᱱ ᱫᱚ ᱤᱭᱟᱹ ᱮ ᱱᱟᱭᱠᱮ ᱟᱛᱮᱜ ᱞᱮ ᱪᱟᱞᱟᱜᱼᱟ, ᱤᱭᱟᱹ ᱡᱟᱦᱮᱨ ᱞᱮ ᱪᱟᱞᱟᱜᱼᱟ, ᱟᱨ ᱚᱸᱰᱮ ᱩᱯᱟᱹᱥ ᱠᱟᱛᱮ ᱡᱷᱚᱛᱚ ᱦᱚᱲᱞᱮ ᱪᱟᱞᱟᱜᱼᱟ, ᱟᱹᱛᱳ ᱦᱚᱲ ᱟᱨ ᱚᱸᱰᱮ ᱟᱜ ᱯᱩᱡᱟᱹ ᱠᱚᱞᱮ ᱮᱢ ᱵᱟᱲᱟ ᱠᱮᱫᱟ ᱦᱮᱸᱥᱮ᱾ ᱛᱟᱯᱚᱨ ᱛᱟᱨᱟᱥᱤᱧ ᱛᱮ ᱥᱚᱲᱮ ᱥᱚᱲᱮ ᱠᱮᱫᱟᱞᱮ ᱛᱟᱯᱚᱲ ᱟᱫᱚ ᱟᱭᱩᱵ ᱟᱭᱩᱵ ᱥᱚᱢᱚᱭ ᱛᱟᱨᱟᱥᱤᱧ ᱥᱚᱢᱚᱭ ᱛᱟᱯᱚᱨ ᱡᱷᱚᱛᱚ ᱦᱚᱲ ᱠᱚ ᱪᱟᱞᱟᱜᱼᱟ᱾ ᱴᱟᱢᱟᱠ ᱛᱩᱢᱫᱟᱜ ᱟᱛᱮ ᱱᱟᱭᱠᱮ ᱞᱮ ᱟᱹᱜᱩᱭᱮᱭᱟ, ᱟᱨ ᱥᱚᱲᱮ ᱞᱮ ᱡᱚᱢᱟ᱾ ᱟᱨ ᱚᱱᱟ ᱯᱚᱨᱮ ᱟᱪᱪᱷᱟ ᱚᱱᱟ ᱯᱚᱨᱮᱨ ᱫᱤᱱ ᱦᱤᱞᱳᱜ ᱫᱚ ᱦᱩᱭᱩᱜ ᱠᱟᱱ ᱛᱟᱞᱮᱭᱟ ᱡᱟᱞᱮ᱾ ᱩᱱ ᱦᱤᱞᱳᱜ ᱫᱚ ᱪᱮᱫᱠᱟ ᱩᱱ ᱦᱤᱞᱳᱜ ᱫᱚ ᱫᱟᱜ ᱠᱚᱞᱮ ᱫᱩᱞ ᱡᱚᱝ ᱫᱟᱜ ᱞᱮ ᱫᱩᱞ ᱡᱚᱝᱟᱜ-ᱟ, ᱵᱟᱦᱟ ᱫᱟᱜ᱾ ᱟᱨ ᱚᱱᱠᱟ ᱠᱟᱛᱮ ᱞᱮ ᱨᱟᱹᱥᱠᱟᱹᱭ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ ᱜᱮ᱾ ᱛᱟᱦᱚᱞᱮ ᱜᱚᱝᱠᱮ ᱟᱨ ᱢᱤᱫᱴᱟᱝ ᱚᱸᱰᱮ ᱦᱟᱸᱜ ᱠᱩᱠᱞᱤ ᱛᱟᱸᱦᱮᱭᱮᱱ ᱛᱟᱞᱤᱧᱟ ᱠᱩᱠᱞᱤ ᱫᱚ ᱱᱚᱜᱼᱚ ᱱᱚᱝᱠᱟ ᱦᱟᱸᱜ
ᱦᱚᱸᱜᱼᱚᱭ ᱡᱮ ᱯᱮ ᱵᱟᱦᱟ ᱵᱚᱸᱜᱟᱜ ᱠᱟᱱ ᱫᱚ ᱱᱚᱰᱮ ᱫᱚ ᱪᱤᱞᱤ ᱪᱤᱞᱤ ᱫᱟᱬᱮ ᱠᱚᱯᱮ ᱵᱚᱸᱜᱟ ᱠᱚᱣᱟ?
ᱪᱮᱞᱮ ᱪᱮᱞᱮ?
ᱫᱟᱬᱮ ᱠᱚᱯᱮ ᱵᱚᱸᱜᱟ ᱠᱚᱣᱟ ᱵᱟᱦᱟ ᱵᱚᱸᱜᱟ ᱯᱚᱨᱚᱵᱽ ᱨᱮᱫᱚ᱾
ᱟᱪᱪᱷᱟ ᱜᱚᱝᱠᱮ ᱱᱚᱣᱟ ᱨᱮᱱᱟᱜ ᱛᱮᱞᱟ ᱫᱚ ᱱᱤᱛ ᱫᱚ ᱵᱟᱹᱧ ᱞᱟᱹᱭ ᱫᱟᱲᱮᱭᱟᱜ ᱠᱟᱱᱟ, ᱴᱷᱤᱠ ᱤᱧ ᱦᱚᱸ ᱵᱟᱹᱧ ᱵᱟᱲᱟᱭᱟ ᱱᱚᱣᱟ ᱫᱚ᱾
ᱟᱪᱪᱷᱟ ᱟᱪᱪᱷᱟ, ᱦᱳᱭ᱾
ᱟᱢ ᱵᱟᱲᱟᱭᱟᱢ ᱜᱚᱢᱠᱮ?
ᱦᱮᱸ ᱜᱚᱝᱠᱮ ᱦᱟᱸᱜ ᱱᱚᱜᱼᱚ ᱱᱚᱝᱠᱟ ᱵᱟᱰᱟᱭ ᱫᱩᱧ ᱵᱟᱰᱟᱭᱟ ᱤᱧ ᱦᱚᱸ᱾
ᱛᱟᱦᱚᱞᱮ ᱞᱟᱹᱭᱟᱹᱧ ᱛᱟᱞᱟᱝ ᱢᱮ ᱵᱟᱹᱧ ᱵᱟᱰᱟᱭᱟ ᱤᱧ ᱫᱚ᱾
ᱟᱪᱪᱷᱟ, ᱦᱳᱭ ᱦᱳᱭ᱾ ᱟᱞᱮ ᱥᱮᱫ ᱫᱚ ᱦᱟᱸᱜ ᱱᱚᱜᱼᱚ ᱱᱚᱝᱠᱟ ᱡᱟᱦᱟᱸ ᱫᱚ ᱵᱟᱦᱟ ᱵᱚᱸᱜᱟ ᱨᱮᱫᱚ ᱟᱞᱮ ᱫᱚ ᱦᱩᱰᱤᱧ ᱫᱟᱬᱮ ᱛᱮᱜᱮᱞᱮ ᱵᱩᱸᱜᱟ ᱵᱩᱨᱩᱭᱟ᱾ ᱟᱨ ᱢᱟᱜ ᱢᱚᱬᱮ ᱫᱚ ᱥᱮᱬᱟ ᱥᱮ ᱞᱟᱹᱴᱩ ᱫᱟᱬᱮ ᱞᱮ ᱮᱢᱟ ᱠᱚᱣᱟ ᱵᱚᱸᱜᱟ ᱵᱩᱨᱩ ᱠᱚ ᱦᱳᱭᱥᱮ᱾ ᱟᱫᱚ ᱱᱩᱠᱩ ᱦᱩᱰᱤᱧ ᱫᱟᱬᱮ ᱠᱚᱫᱚ ᱠᱚ ᱦᱩᱭᱩᱜ ᱠᱟᱱᱟ ᱡᱟᱦᱟᱸ ᱫᱚ ᱡᱟᱦᱮᱨ ᱟᱭᱳ᱾ ᱥᱮ ᱡᱟᱦᱮᱨ ᱮᱨᱟ ᱞᱟᱹᱜᱤᱫ ᱫᱚ ᱡᱟᱦᱟᱸ ᱫᱚ ᱦᱮᱲᱟᱜ ᱠᱟᱞᱚᱴ ᱞᱟᱜᱟᱜᱼᱟᱭ᱾
ᱦᱮᱸ᱾
ᱟᱨ ᱢᱟᱨᱟᱝ ᱵᱩᱨᱩ ᱞᱟᱹᱜᱤᱫ ᱫᱚ ᱡᱟᱦᱟᱸ ᱫᱚ ᱯᱩᱸᱰ ᱥᱟᱺᱰᱤ᱾ ᱟᱨ ᱢᱚᱬᱮ ᱠᱚ ᱛᱩᱲᱩᱭ ᱠᱚ ᱞᱟᱹᱜᱤᱫ ᱫᱚ ᱡᱟᱦᱟᱸ ᱫᱚ ᱟᱲᱟᱜ ᱥᱟᱺᱰᱤ ᱞᱟᱜᱟᱜᱼᱟᱭ᱾ ᱟᱨ ᱚᱱᱟ ᱵᱮᱜᱚᱨ ᱦᱚᱸ ᱡᱟᱦᱟᱸᱭ ᱫᱚ ᱟᱵᱚᱭᱤᱡ ᱥᱤᱢᱟᱹ ᱥᱟᱬᱮ ᱵᱚᱸᱜᱟ ᱢᱮᱱᱟᱭ ᱫᱚ᱾ ᱦᱮᱸ ᱵᱟᱝ, ᱦᱳᱭ ᱩᱱᱤ ᱫᱚ ᱡᱟᱦᱮᱨ ᱠᱷᱚᱱ ᱵᱟᱭᱨᱮ ᱨᱮᱠᱚ ᱵᱚᱸᱜᱟ ᱟᱭᱟ ᱩᱱᱤ ᱫᱚ ᱦᱟᱸᱜ, ᱦᱮᱸᱰᱮ ᱠᱟᱞᱚᱴ ᱛᱮᱠᱚ ᱵᱚᱸᱜᱟ ᱟᱭᱟ ᱦᱟᱸᱜ᱾ ᱩᱱᱤ ᱥᱤᱢᱟᱹ ᱥᱟᱬᱮ ᱵᱚᱸᱜᱟ ᱫᱚ᱾
ᱟᱪᱪᱷᱟ, ᱚᱱᱠᱟᱱᱟᱜ ᱟᱪᱪᱷᱟ᱾ ᱟᱹᱰᱤ ᱱᱟᱯᱟᱭ ᱟᱹᱰᱤ ᱴᱷᱤᱠ ᱜᱮᱢ ᱞᱟᱹᱭ ᱠᱮᱫᱟ ᱜᱚᱝᱠᱮ, ᱤᱧ ᱦᱚᱸ ᱦᱟᱞᱠᱟ ᱦᱟᱞᱠᱟᱧ ᱵᱟᱰᱟᱭ ᱛᱟᱸᱦᱮᱫ᱾ ᱟᱫᱚ ᱩᱱᱟᱹᱜ ᱢᱚᱸᱡᱽ ᱫᱚ ᱵᱟᱹᱧ ᱵᱟᱲᱟᱭ ᱛᱟᱦᱮᱸᱫ ᱟᱫᱚᱢ ᱞᱟᱹᱭ ᱟᱹᱫᱤᱧ ᱛᱮ, ᱟᱨ ᱵᱷᱟᱜᱮ ᱴᱷᱤᱠᱤᱧ ᱵᱩᱡᱽ ᱫᱟᱲᱮᱭᱟᱫᱟ᱾
ᱟᱨ ᱛᱟᱦᱚᱞᱮ ᱜᱚᱢᱠᱮ ᱱᱤᱛ ᱫᱚ ᱚᱠᱟᱨᱮ ᱚᱲᱟᱜ ᱨᱮ ᱢᱮᱱᱟᱜ ᱢᱮᱭᱟ ᱥᱮ ᱵᱟᱭᱨᱮ ᱨᱮ ᱢᱮᱱᱟᱜ ᱢᱮᱭᱟ?
ᱜᱚᱢᱠᱮ ᱦᱟᱸᱜ ᱱᱤᱛ ᱫᱚ ᱚᱲᱟᱜ ᱨᱮᱫᱚ ᱵᱟᱱᱩᱜ ᱟᱠᱟᱫᱤᱧᱟ ᱦᱟᱸᱜ, ᱵᱟᱭᱨᱮ ᱨᱤᱧ ᱦᱮᱡ ᱟᱠᱟᱱᱟ ᱦᱟᱸᱜ᱾
ᱟᱪᱪᱷᱟ᱾
ᱵᱟᱭᱨᱮ ᱥᱮᱫ ᱨᱮᱜᱮ ᱱᱤᱛ ᱫᱷᱟᱹᱵᱤᱡ ᱢᱤᱱᱟᱹᱧᱟ ᱦᱟᱸᱜ᱾
ᱛᱟᱦᱟᱞᱮ, ᱚᱞᱚᱜ ᱵᱟᱲᱟ ᱠᱚᱫᱚ ᱠᱚᱨᱟᱣ ᱦᱩᱭᱩᱜ ᱠᱟᱱᱟ ᱥᱮ ᱵᱟᱝ?
ᱦᱮᱸ ᱜᱚᱢᱠᱮ ᱚᱞᱚᱜ ᱫᱚ ᱦᱟᱸᱜ ᱢᱮᱱᱟᱜ ᱞᱤᱧᱟ ᱱᱮᱵᱟᱨᱥᱤᱴᱤ ᱨᱮᱜᱮ ᱞᱮ ᱦᱟᱸᱜ ᱤᱧ ᱚᱞᱚᱜ᱾
ᱮᱠᱫᱚᱢ ᱜᱚᱝᱠᱮ ᱮᱠᱫᱚᱢ ᱚᱞᱚᱜ ᱯᱟᱲᱦᱟᱣ ᱫᱚ ᱟᱹᱰᱤ ᱜᱮ ᱞᱟᱠᱛᱤᱜ ᱠᱟᱱ ᱜᱮᱭᱟ ᱦᱮᱸ ᱥᱮ ᱵᱟᱝ᱾
ᱦᱳᱭ ᱦᱳᱭ ᱮᱠᱫᱚᱢ᱾
ᱮᱸ ᱤᱧᱟᱹᱜ ᱢᱮᱱ ᱛᱮ ᱫᱚ ᱪᱮᱜ ᱡᱮ, ᱥᱩᱫᱷᱩ ᱡᱮ ᱪᱟᱠᱨᱤ ᱞᱟᱹᱜᱤᱜ ᱮᱢ ᱯᱟᱲᱦᱟᱜ ᱠᱟᱱᱟ ᱮᱢᱚᱱ ᱵᱮᱯᱟᱨ ᱫᱚ ᱵᱟᱝ ᱠᱟᱱᱟ᱾ ᱦᱮᱸ ᱪᱟᱠᱨᱤ ᱞᱟᱹᱜᱤᱜ ᱪᱟᱠᱨᱤ ᱫᱚ ᱢᱤᱫᱴᱮᱱ ᱴᱟᱨᱜᱮᱴ ᱮᱢ ᱫᱚᱦᱚᱸ ᱠᱟᱛᱟᱢᱟ ᱚᱱᱟ ᱫᱚ ᱥᱟᱹᱨᱤ ᱜᱮ ᱠᱤᱱᱛᱩ ᱡᱮ ᱪᱟᱠᱨᱤ ᱜᱮ ᱧᱟᱢ ᱦᱩᱭᱩᱜ ᱛᱤᱧᱟ ᱚᱝᱠᱟᱱ ᱵᱮᱯᱟᱨ ᱫᱚ ᱵᱟᱝ ᱠᱟᱱᱟ ᱥᱤᱠᱷᱱᱟᱹᱛ ᱞᱟᱹᱜᱤᱫ ᱛᱮ ᱟᱢᱟᱜ ᱦᱟᱹᱠ ᱟᱹᱫᱟᱹᱭ ᱞᱟᱹᱜᱤᱫ ᱛᱮ ᱦᱮᱸ ᱥᱮ ᱮᱸᱰᱮ ᱠᱷᱟᱱ ᱟᱢ ᱮᱢ ᱠᱩᱞᱤ ᱫᱟᱲᱮ ᱭᱟ ᱠᱚᱣᱟ ᱡᱮ ᱟᱢᱟᱜ ᱦᱟᱹᱠ ᱟᱹᱭᱫᱟᱹᱨ ᱞᱟᱹᱜᱤᱫ ᱛᱮᱢ ᱯᱚᱥᱱᱚᱢ ᱛᱩᱞᱤ ᱠᱩᱞᱤ ᱫᱟᱲᱮ ᱭᱟᱠᱚᱣᱟ᱾ ᱮᱸᱰᱮᱠᱷᱟᱱ ᱚᱱᱟ ᱞᱟᱹᱜᱤᱫ ᱛᱮ, ᱟᱸ ᱚᱞᱚᱜ ᱯᱟᱲᱦᱟᱶ ᱫᱚ ᱟᱹᱰᱤ ᱜᱮ ᱞᱟᱹᱠᱛᱤᱜ ᱠᱟᱱᱟ ᱦᱮᱸ ᱥᱮ ᱵᱟᱝ ᱜᱚᱝ ᱪᱮᱜ ᱮᱢ ᱞᱮᱭᱟ?
ᱦᱳᱭ ᱦᱳᱭ ᱮᱠᱚᱫᱚᱢ ᱱᱚᱶᱟ ᱫᱚ ᱥᱟᱹᱨᱤᱜᱮ ᱪᱟᱹᱠᱨᱤ ᱞᱟᱹᱜᱤᱫ ᱛᱮᱫᱚ ᱚᱞᱚᱜ ᱯᱟᱲᱦᱟ ᱫᱚ ᱵᱟᱝ ᱠᱟᱱᱟ, ᱡᱟᱦᱟᱸ ᱫᱚ ᱟᱵᱚ ᱥᱤᱠᱱᱟᱹᱛ, ᱠᱷᱟᱹᱛᱤᱨ ᱜᱮ ᱪᱮᱜ ᱥᱮᱪᱮᱫ ᱫᱟᱨᱮ ᱠᱷᱟᱹᱛᱤᱨ ᱛᱮ ᱜᱮ ᱟᱵᱚ ᱱᱚᱣᱟ ᱚᱞᱚᱜ ᱯᱟᱲᱦᱟᱣᱟ ᱫᱚ ᱞᱟᱹᱠᱛᱤ ᱢᱮᱱᱟᱜ ᱠᱟᱜ ᱛᱟᱵᱚᱱᱟ᱾ ᱦᱮᱸ ᱪᱟᱹᱠᱨᱤ ᱫᱚ ᱢᱮᱜᱴᱟᱝ ᱢᱮᱜᱴᱟᱝ ᱡᱟᱦᱟᱸ ᱫᱚ ᱢᱮᱜᱴᱟᱝ ᱤᱭᱟᱹ ᱠᱟᱱᱟ ᱟᱹᱭᱫᱟᱹᱨ ᱠᱟᱱ ᱛᱟᱵᱩᱣᱟ᱾ ᱚᱱᱟ ᱩᱭᱰᱟᱠ ᱫᱚ ᱥᱟᱱᱟᱢ ᱦᱚᱲ ᱜᱮ ᱫᱟᱶ ᱦᱟᱛᱟᱶ ᱨᱮᱱᱟᱜ ᱵᱚᱱ ᱨᱤᱠᱟᱹᱲᱟ ᱦᱮᱸ ᱵᱟᱝ᱾
ᱮᱠᱫᱚᱢ ᱮᱠᱫᱚᱢ᱾
ᱢᱮᱱᱠᱷᱟᱱ ᱚᱞᱚᱜ ᱫᱚ ᱥᱟᱱᱟᱢ ᱦᱚᱲ ᱠᱚ ᱜᱮ ᱞᱟᱹᱠᱛᱤ ᱢᱮᱱᱟᱜ ᱟᱥᱮ ᱟᱨ ᱚᱞᱚᱜ ᱫᱚ ᱚᱞᱚᱜ ᱦᱳᱭᱳᱜ ᱛᱟᱵᱚᱱ ᱜᱮᱭᱟ, ᱵᱟᱠᱷᱟᱱ ᱱᱚᱣᱟ ᱥᱮᱪᱮᱫ ᱫᱟᱨᱮ ᱡᱩᱫᱤ ᱵᱟᱝ ᱛᱟᱦᱮᱱ ᱛᱟᱵᱚᱱᱟ ᱥᱤᱠᱱᱟᱹᱛ ᱵᱟᱝ ᱛᱟᱦᱮᱱ ᱛᱟᱵᱚᱱᱟ ᱱᱚᱣᱟ ᱡᱟᱦᱟᱸ ᱱᱤᱛᱚᱜ ᱛᱟᱜ ᱠᱷᱮᱨ ᱠᱷᱮᱨᱣᱟᱲᱮ ᱠᱷᱟᱱ ᱟᱵᱚ ᱫᱚ ᱟᱹᱰᱤ ᱛᱟᱭᱚᱢ ᱨᱮᱵᱚ ᱛᱟᱦᱮᱸᱱᱟ ᱦᱮᱸ ᱵᱟᱝ ᱜᱚᱝᱠᱮ᱾
ᱮᱠᱫᱚᱢ ᱜᱚᱝᱠᱮ ᱥᱮ ᱚᱞᱚᱜ ᱯᱟᱲᱦᱟᱜ ᱫᱚ ᱢᱮᱜᱴᱮᱱ ᱥᱚᱢᱟᱡᱽ ᱢᱮᱫᱴᱮᱱ ᱢᱟᱱᱮ ᱪᱮᱜ ᱤᱧ ᱞᱮᱭᱟ ᱴᱮᱱ ᱦᱮᱸ ᱚᱞᱚᱜ ᱯᱟᱲᱦᱟ ᱫᱚ ᱟᱹᱰᱤ ᱜᱮ ᱞᱟᱹᱠᱛᱤᱜ ᱠᱟᱱ ᱜᱮᱭᱟ ᱵᱟᱠᱷᱟᱱ ᱪᱮᱫ ᱦᱚᱸ ᱵᱟᱢ ᱪᱤᱠᱟᱹ ᱫᱟᱲᱮᱭᱟᱜ-ᱟ ᱦᱮᱸ ᱥᱮ ᱟᱢ ᱥᱩᱫᱩ ᱚᱞ ᱯᱟᱲᱦᱟᱜ ᱫᱚ ᱱᱚᱶᱟ ᱞᱟᱹᱠᱛᱤᱜ ᱠᱟᱱᱟ ᱡᱮ ᱟᱢ ᱫᱚ ᱡᱟᱦᱟᱸᱨᱮ ᱡᱩᱫᱤ ᱵᱟᱭᱨᱮᱢ ᱪᱟᱞᱟᱜ-ᱟ ᱦᱮᱸ ᱥᱮ ᱟᱢ ᱡᱩᱫᱤ ᱟᱵ ᱵᱷᱟᱨᱚᱛ ᱨᱮᱱᱟᱜ ᱵᱟᱭᱨᱮ ᱨᱮᱜᱮ ᱠᱤᱢᱵᱟ ᱮᱴᱟᱜ ᱨᱟᱡᱽᱡᱚ ᱨᱮ ᱡᱩᱫᱤᱢ ᱪᱟᱞᱟᱜ-ᱟ ᱦᱮᱸ ᱥᱮ ᱛᱟᱦᱟᱞᱮ ᱟᱢ ᱫᱚ ᱮᱴᱟᱜ, ᱵᱷᱟᱥᱟ ᱛᱮ ᱟᱢ ᱨᱚᱲ ᱦᱩᱭᱩᱜ ᱛᱟᱢᱟ ᱡᱮᱢᱚᱱ ᱦᱤᱱᱫᱤ ᱤᱝᱨᱟᱹᱡᱤ ᱛᱮ ᱦᱮᱸ ᱥᱮ, ᱛᱚ ᱚᱱᱟ ᱞᱟᱹᱜᱤᱫ ᱛᱮ ᱚᱞᱚᱜ ᱯᱟᱲᱦᱟᱜ ᱫᱚ ᱟᱹᱰᱤ ᱜᱮ ᱞᱟᱹᱠᱛᱤᱜ ᱠᱟᱱᱟ᱾
ᱚᱞᱚᱜ ᱯᱟᱲᱦᱟᱣ ᱵᱟᱢ ᱥᱟᱲᱟ ᱞᱮᱠᱷᱟᱱ ᱛᱟᱞᱦᱮ ᱚᱞ ᱟᱠᱷᱚᱨ ᱠᱚ ᱪᱮᱜ ᱦᱚᱸ ᱵᱟᱢ ᱵᱟᱲᱟᱭ
ᱮᱠᱫᱚᱢ ᱢᱚᱝᱠᱮ ᱮᱠᱫᱚᱢ᱾
ᱛᱟᱞᱦᱮ ᱜᱚᱝᱠᱮ ᱱᱚᱝᱠᱟᱱ ᱚᱠᱛᱚ ᱦᱚᱸ ᱦᱮᱡ ᱦᱮᱡ ᱠᱟᱱ ᱛᱟᱞᱟᱝᱟ ᱟᱨ ᱱᱚᱝᱠᱟᱱ ᱥᱟᱸᱫᱮᱥ ᱢᱟ ᱛᱟᱦᱮᱱ ᱜᱮᱭᱟ᱾ ᱟᱫᱚ ᱦᱟᱸᱜ ᱢᱤᱫ ᱜᱷᱟᱲᱤᱡ ᱫᱚ ᱱᱤᱛᱚᱜ ᱫᱚ ᱞᱟᱝ ᱨᱚᱯᱚᱲᱟ᱾ ᱟᱨ ᱦᱚᱸ ᱚᱝᱠᱟ ᱚᱠᱛᱚ ᱠᱚᱞᱟᱝ ᱛᱟᱭᱚᱢ ᱦᱩᱸᱰᱤᱧ ᱢᱟᱪᱷᱟ ᱜᱟᱯᱟᱞ ᱢᱟᱨᱟ ᱞᱟᱝ ᱫᱚᱦᱚᱭᱟ ᱥᱮ ᱵᱟᱝ᱾
ᱮᱠᱫᱚᱢ ᱦᱮᱸ ᱱᱤᱛ ᱫᱚ ᱤᱱᱟᱹᱜ ᱜᱮ ᱞᱟᱝ ᱜᱟᱞᱢᱟᱨᱟᱜ-ᱟ ᱛᱟᱦᱟᱞᱮ, ᱛᱟᱦᱟᱞᱮ ᱯᱚᱨᱮ ᱛᱮ ᱟᱨᱚ ᱜᱚᱞᱯᱷᱚ ᱦᱳᱭᱳᱜ-ᱟ᱾
ᱦᱳᱭ ᱜᱚᱝᱠᱮ ᱟᱹᱞᱤᱧ ᱦᱚᱸ᱾
ᱤᱭᱟᱹ ᱜᱚᱝᱠᱮ ᱛᱟᱦᱚᱞᱮ ᱥᱟᱸᱜᱩᱱ ᱧᱤᱫᱟᱹ᱾